ᱦᱮᱞᱳ
ᱦᱚᱭ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾
ᱟᱪᱪᱷᱟ ᱜᱚᱝᱠᱮ ᱟᱹᱞᱤᱧᱟᱜ ᱟᱲᱟᱝ ᱧᱚᱜᱚᱜ ᱠᱟᱱᱟ ᱜᱚᱝᱠᱮ?
ᱦᱮᱸ ᱜᱚᱝᱠᱮ ᱟᱵᱤᱱᱟᱜ ᱟᱹᱰᱤ ᱪᱮᱦᱨᱟ ᱜᱮ ᱟᱸᱡᱚᱢ ᱧᱟᱢᱚᱜ ᱠᱟᱱᱟ ᱟᱞᱤᱧᱟᱜ ᱵᱤᱱ ᱟᱸᱡᱚᱢ ᱧᱟᱢ ᱫᱟ ᱥᱮ ᱵᱟᱝᱟ?
ᱦᱳᱭ ᱮᱠᱟᱞ ᱠᱤ ‌ᱟᱨ ᱼᱼ
ᱟᱪᱪᱷᱟ ᱟᱫᱚ ᱟᱞᱮ ᱥᱮᱜ ᱠᱟᱹᱴᱤᱡ ᱫᱟᱜ ᱫᱟᱭ ᱛᱚ ᱟᱫᱚ ᱡᱩᱫᱤ ᱥᱟᱰᱮ ᱠᱚ ᱟᱸᱡᱚᱢᱚᱜ ᱠᱷᱟᱱ ᱠᱟᱴᱼᱼ ᱴᱤᱡ ᱞᱟᱹᱭᱟ ᱞᱤᱧ ᱵᱤᱱ ᱡᱮ ᱠᱟᱴᱤᱡ ᱨᱚᱲ ᱨᱮ ᱚᱥᱩᱵᱤᱫᱟ ᱦᱩᱭᱩᱜ ᱠᱟᱱᱟ ᱛᱟᱦᱚᱞᱮ ᱠᱟᱹᱴᱤᱡ ᱞᱤᱧ ᱥᱟᱦᱟᱣ ᱠᱚᱜ-ᱟ ᱟᱨᱠᱤ᱾
ᱦᱳᱭ ᱦᱳᱭ‌ ᱟᱫᱚ ᱚᱱᱠᱟ ᱫᱚ ᱚᱥᱩᱵᱤᱫᱟ ᱫᱚ ᱵᱟᱝ ᱦᱩᱭᱩᱜ ᱠᱟᱱᱟ᱾
ᱦᱳᱭ ᱟᱫᱚ ᱡᱩᱫᱤ ᱚᱥᱩᱵᱤᱫᱟ ᱦᱩᱭᱩᱜ ᱠᱷᱟᱱ ᱩᱱ ᱟᱨᱠᱤ ᱞᱟᱹᱭᱟ ᱵᱤᱱ ᱠᱷᱟᱡ ᱦᱚᱭ ᱥᱮ᱾
ᱦᱳᱭ ᱦᱳᱭ᱾
ᱟᱪᱪᱷᱟ ᱦᱮᱸ ᱦᱮᱸ᱾
ᱟᱪᱪᱷᱟ ᱜᱟᱝᱠᱮ ᱟᱯᱮ‌ ᱥᱮᱜ ᱫᱚ ᱪᱟᱥᱼᱵᱟᱥ ᱠᱚᱫᱚ ᱪᱤᱜ ᱠᱚᱠᱚ ᱪᱟᱥᱼᱵᱟᱥᱟ?
ᱪᱟᱥ ᱵᱟᱟᱥ ᱫᱚ ᱱᱤᱛᱚᱜ ᱫᱚ ᱟᱫᱚ ᱦᱩᱲᱩ ᱨᱚᱦᱚᱭ ᱥᱤᱡᱤᱱ ᱠᱟᱱᱟ ᱛᱚ ᱟᱫᱚ ᱱᱤᱛᱩᱜ ᱫᱚ ᱦᱩᱲᱩ ᱠᱚᱜᱮ ᱦᱚᱭᱩᱜ ᱼᱼ ᱛᱟᱞᱮᱭᱟ ᱟᱞᱮ ᱥᱮᱜ ᱫᱚ ᱟᱫᱚ ᱦᱩᱲᱩ ᱠᱚ ᱪᱟᱼᱼ ᱟ ᱪᱟᱵᱟ ᱠᱟᱛᱮᱜ ᱫᱚ ᱟᱫᱚ ᱛᱩᱲᱤ ᱠᱚ ᱠᱚᱷᱥᱞᱟ ᱠᱚᱞᱮ ᱨᱚᱦᱚᱭ ᱵᱟᱲᱟᱭ ᱜᱮᱭᱟ ᱦᱮᱸ ᱥᱮ᱾ ᱟᱫᱚ ᱟᱞᱮ ᱥᱮᱜ ᱫᱚ ᱟᱞᱩ ᱠᱚᱫᱚ ᱵᱟᱝ ᱦᱩᱭᱩᱜ ᱜᱮᱭᱟ ᱢᱟᱱᱮ ᱫᱟᱜ ᱨᱮᱭᱟᱜ ᱟᱨᱠᱤ ᱠᱚᱢ ᱯᱟᱲᱟᱣ ᱼᱼ ᱠᱷᱟᱛᱤᱨ ᱛᱮ ᱦᱮᱸᱥᱮ᱾ ᱛᱚ ᱟᱞᱮ ᱛᱩᱲᱤ ᱠᱚᱫᱚ ᱩᱱ ᱠᱷᱚᱥᱞᱟ ᱠᱚᱫᱚ ᱩᱱᱟᱹᱜ ᱫᱚ ᱫᱟᱜ ᱫᱚ ᱵᱟᱝ ᱞᱟᱠᱛᱤᱜ ᱠᱟᱱᱟ ᱛᱚᱼᱼ ᱛᱚ ᱟᱫᱚ ᱚᱱᱟ ᱠᱚᱫᱚ ᱢᱚᱴᱟᱼᱢᱩᱴᱤ ᱯᱟᱨᱚᱢ ᱜᱚᱫᱚᱜ ᱛᱟᱞᱮᱭᱟ᱾
ᱛᱟᱦᱞᱮ ᱜᱟᱝᱠᱮ ᱟᱯᱮ ᱥᱮᱜ ᱛᱚᱼᱼ ᱦᱳᱭ ᱜᱚᱝᱠᱮ ᱟᱞᱮ ᱦᱚᱸ ᱱᱤᱛᱚᱜ ᱫᱚ ᱦᱟᱸᱜ ᱦᱩᱲᱩ ᱨᱚᱦᱚᱭ ᱫᱤᱱ ᱠᱟᱱᱟ ᱛᱚᱼᱼ ᱟᱫᱚ ᱟᱞᱮ ᱥᱮᱡ ᱫᱚ ᱦᱟᱸᱜ ᱱᱚᱝᱠᱟ ᱦᱩᱲᱩ ᱨᱚᱦᱚᱭ ᱠᱚᱫᱚ ᱟᱹᱰᱤ ᱜᱮᱼᱼ ᱡᱳᱨᱫᱟᱨ ᱪᱷᱩᱴᱟᱹᱣ ᱦᱩᱭ ᱠᱟᱱᱟ ᱦᱮᱸ᱾ ᱟᱫᱚ ᱚᱱᱟ ᱠᱚ ᱵᱟᱹᱭᱦᱟᱹᱲ ᱠᱚᱦᱟᱸᱜ ᱫᱚ ᱟᱹᱰᱤᱼᱼ ᱡᱚᱛᱚ ᱦᱚᱲ ᱜᱮ ᱟᱛᱳ ᱨᱮᱱ ᱥᱟᱱᱟᱢ ᱦᱚᱲ ᱜᱮ ᱚᱱᱠᱟ ᱨᱚᱦᱚᱭ ᱠᱚᱭ ᱪᱷᱩᱴᱟᱹᱣ ᱟᱠᱟᱫ ᱟᱫᱚ ᱦᱟᱸᱜ ᱛᱟᱭᱚᱢ ᱜᱚᱫᱚᱜ ᱞᱮᱠᱟ ᱦᱟᱸᱜ ᱵᱩᱡᱷᱟᱹᱣ ᱜᱚᱫᱚᱜ ᱠᱟᱱᱟ᱾ ᱦᱚᱭ ᱦᱚᱭ ᱦᱚᱭ᱾ ᱟᱫᱚ ᱟᱞᱮ ᱥᱮᱫ ᱫᱚ ᱜᱚᱝᱠᱮ ᱚᱱᱟ ᱥᱮᱨᱢᱟ ᱨᱮ ᱦᱟᱸᱜ ᱵᱟᱨ ᱡᱮᱠᱷᱟ ᱞᱮ ᱪᱟᱥᱟ᱾ ᱟᱫᱚ ᱢᱤᱫ ᱡᱮᱠᱷᱟ ᱫᱚ ᱱᱚᱶᱟ ᱜᱮᱞᱮ ᱪᱟᱥᱟ ᱟᱫᱚᱼᱼ ᱦᱚᱨᱚ ᱨᱮ ᱡᱟᱦᱟᱸ ᱞᱮ ᱪᱟᱥ ᱫᱚ ᱚᱱᱟ ᱫᱚ ᱦᱟᱸᱜ ᱟᱞᱮ ᱥᱮᱜ ᱫᱚ ᱦᱟᱸᱜ ᱜᱚᱝᱠᱮ ᱚᱱᱟᱼᱼ ᱜᱟᱰᱟ ᱠᱚ ᱢᱮᱱᱟᱜ ᱟᱠᱟᱫ-ᱟ ᱟᱨ ᱵᱟᱝᱼᱼ ᱵᱟᱸᱫᱽ ᱠᱚ ᱦᱚᱸ᱾ ᱚᱱᱠᱟ ᱫᱟᱜ ᱠᱚᱠᱚ ᱛᱚᱞ ᱫᱚᱦᱚ ᱟᱠᱟᱫᱟ ᱟᱫᱚ ᱚᱱᱟ ᱨᱮᱱᱟᱜ ᱫᱟᱜ ᱠᱚᱛᱮ ᱜᱮ ᱦᱟᱸᱜ ᱞᱮ ᱟᱨᱮᱡ ᱵᱟᱲᱟᱼᱼ
ᱟᱪᱪᱷᱟ ᱵᱟᱨ ᱫᱷᱟᱣ ᱯᱮ ᱪᱟᱥ ᱜᱮᱭᱟ ᱟᱯᱮ ᱫᱚ ᱦᱮᱸᱥᱮ᱾
ᱦᱚᱭ ᱜᱚᱝᱠᱮ᱾
ᱦᱮᱸ ᱟᱞᱮ ᱦᱚᱸ ᱵᱟᱨ ᱫᱷᱟᱣ ᱜᱮᱞᱮ ᱪᱟᱥ ᱜᱮᱭᱟ ᱟᱫᱚ ᱯᱮ ᱫᱷᱟᱣ ᱨᱮᱭᱟᱜ ᱫᱚ ᱩᱱᱟᱹᱜ ᱫᱚ ᱫᱟᱜ ᱫᱚ ᱵᱟᱱᱩᱜ ᱛᱟᱞᱮᱭᱟ ᱡᱮ ᱯᱮ ᱫᱷᱟᱣ ᱞᱮ ᱪᱟᱥᱟ ᱵᱟᱠᱷᱟᱱ ᱟᱞᱮ ᱦᱚᱸ ᱦᱚᱭᱛᱚ ᱮᱴᱟᱜ ᱦᱚᱲ ᱞᱮᱠᱟ ᱱᱟᱢᱟᱞ ᱫᱤᱥᱚᱢ ᱦᱚᱲ ᱞᱮᱠᱟ ᱯᱮ ᱫᱷᱟᱣ ᱠᱟᱛᱮᱫ ᱞᱮ ᱪᱟᱥ ᱜᱮᱭᱟ ᱢᱮᱱᱠᱷᱟᱱ ᱚᱱᱟ ᱫᱚ ᱥᱩᱡᱳᱜᱽ ᱟᱞᱮ ᱵᱟᱞᱮ ᱧᱟᱢ ᱮᱫᱟ ᱛᱚ ᱟᱫᱚ ᱟᱞᱮ ᱦᱚᱸ ᱵᱟᱨ ᱫᱷᱟᱣ ᱠᱟᱛᱮᱫ ᱜᱮᱞᱮ ᱪᱟᱥ ᱜᱮᱭᱟ᱾
ᱦᱚᱭ᱾
ᱛᱚ ᱜᱚᱝᱠᱮ ᱞᱟᱹᱭ ᱮᱫᱟᱞᱤᱧ ᱟᱯᱮ ᱥᱮᱫ ᱫᱚ ᱡᱚᱠᱷᱚᱱ ᱡᱟᱦᱟᱸ ᱠᱚᱨᱮ ᱫᱚ ᱢᱟᱱᱮ ᱜᱟᱹᱰᱭᱟᱹ ᱠᱚ ᱵᱟᱹᱱᱩᱜ-ᱟ ᱦᱮᱸ ᱥᱮ ᱵᱟᱝᱟ ᱦᱮᱸ᱾ ᱛᱚ ᱚᱱᱟ ᱠᱚᱨᱮ ᱫᱚ ᱚᱱᱮ ᱢᱚᱴᱚᱨ ᱠᱚ ᱥᱮᱞᱚ ᱠᱚ ᱚᱱᱟ ᱠᱚ ᱢᱮᱱᱟᱜ ᱟ ᱥᱮ ᱵᱟᱝᱟ?
ᱦᱮᱸ ᱥᱮᱞᱚ ᱠᱚᱫᱚ ᱦᱟᱸᱜ ᱵᱟᱹᱱᱩᱜ ᱟᱠᱟᱫᱼᱟ᱾ ᱟᱫᱚ ᱠᱷᱟᱱ ᱠᱩᱧ ᱠᱚ ᱟᱨ ᱵᱟᱝ ᱱᱚᱜᱼᱚᱭ ᱡᱟᱦᱟᱸ ᱠᱚᱵᱤᱱ ᱞᱟᱹᱭ ᱠᱮᱫᱼᱟ ᱱᱚ ᱚ ᱱᱚᱝᱠᱟᱱ ᱦᱟᱸᱜ ᱥᱚᱨᱠᱟᱨ ᱠᱷᱚᱱ ᱥᱮᱞᱚ ᱠᱚ ᱫᱚ ᱵᱟᱠᱠᱚ ᱵᱟᱹᱭᱥᱟᱹᱣ ᱟᱠᱟᱫᱟ᱾
ᱟᱪᱪᱷᱟ ᱟᱪᱪᱷᱟ᱾ ᱛᱚ ᱟᱯᱮ ᱥᱮᱫ ᱫᱚ ᱟᱹᱰᱤ ᱠᱩᱥᱤ ᱞᱤᱧ ᱵᱩᱡᱷᱟᱹᱣ ᱮᱫᱟ ᱡᱮ ᱱᱮᱛᱟᱨ ᱦᱚᱸ ᱠᱩᱧ ᱠᱚ ᱢᱮᱱᱟᱜ ᱜᱮᱭᱟ ᱯᱟᱹᱦᱤᱞ ᱠᱚᱣᱟᱜ ᱦᱮᱸᱥᱮ ᱢᱮᱱᱠᱷᱟᱱ ᱟᱞᱮ ᱥᱮᱫ ᱢᱟ ᱠᱩᱧ ᱠᱚᱫᱚ ᱮᱠᱟᱞ ᱛᱮᱜᱮ ᱠᱚᱢ ᱛᱟᱦᱮᱸ ᱠᱟᱱᱟ ᱟᱨ ᱡᱟᱦᱟᱸ ᱠᱚ ᱠᱚ ᱛᱟᱦᱮᱸ ᱠᱟᱱᱟ ᱚᱱᱟ ᱠᱚᱦᱚᱸ ᱯᱮᱨᱮᱡ ᱪᱟᱵᱟ ᱟᱠᱟᱱᱟ ᱡᱚᱵᱽᱨᱟ ᱛᱮ ᱤᱭᱟᱹ ᱛᱮ ᱟᱫᱚ ᱫᱟᱜ ᱜᱮ ᱵᱟᱝ ᱧᱟᱢᱚᱜ ᱜᱮᱭᱟ ᱟᱞᱮᱥᱮᱫ ᱫᱚ᱾
ᱟᱪᱪᱷᱟ ᱟᱪᱪᱷᱟ ᱟᱫᱚ ᱥᱮᱫᱟᱭ ᱫᱚ ᱦᱟᱸᱜ ᱛᱟᱦᱮᱸ ᱠᱟᱱ ᱜᱮᱭᱟ ᱟᱫᱚ ᱱᱮᱛᱟᱨ ᱫᱚ ᱦᱟᱸᱜ ᱦᱚᱭ ᱦᱚᱭ ᱛᱮᱼᱼ ᱦᱳᱭᱛᱳ ᱱᱚᱣᱟ ᱫᱚ ᱦᱟᱸᱜ ᱟᱫ ᱤᱫᱤᱜ ᱠᱟᱱᱟ ᱵᱟᱹᱭ ᱵᱟᱹᱭ ᱛᱮ ᱦᱟᱸᱜ ᱵᱟᱝ
ᱦᱳᱭ ᱦᱳᱭ᱾ ᱟᱫᱚ ᱚᱝᱠᱟ ᱜᱮ ᱟᱫ ᱤᱫᱤ ᱜᱮ ᱠᱟᱛᱷᱟ ᱫᱚ ᱟᱫᱚ ᱡᱩᱫᱤ ᱵᱟᱵᱚᱱ ᱵᱮᱣᱦᱟᱨᱟ ᱦᱮᱸ ᱥᱮ ᱩᱞᱴᱟᱹ ᱯᱟᱞᱴᱟ ᱠᱟᱹᱢᱤ ᱨᱮᱵᱚᱱ ᱵᱮᱣᱦᱟᱨᱟ ᱛᱚ ᱪᱤᱠᱟᱹᱛᱮ ᱵᱟᱝ ᱟᱫᱚᱜ ᱛᱟᱵᱚᱱᱟ ᱦᱮᱸ ᱥᱮ ᱵᱟᱝ
ᱦᱳᱭ ᱦᱳᱭ ᱦᱳᱭ ᱟᱫᱚ ᱱᱮᱛᱟᱨ ᱫᱚ ᱦᱟᱸᱜ ᱠᱚ ᱟᱨ ᱥᱚᱨᱠᱟᱨ ᱯᱟᱦᱴᱟ ᱠᱷᱚᱱ ᱱᱚᱝᱠᱟ ᱠᱚᱞ ᱠᱚ ᱟᱨ ᱵᱟᱝ ᱮᱸ ᱱᱚᱝᱠᱟ ᱴᱤᱝᱠᱤ ᱠᱚᱠᱚ ᱵᱟᱹᱭᱥᱟᱹᱣ ᱟᱠᱟᱫ ᱠᱚᱣᱟ ᱟᱫᱚ ᱡᱟᱨ ᱯᱷᱚᱞᱮ ᱧᱮᱞᱚᱜ ᱠᱟᱱᱟ ᱠᱩᱧ ᱠᱚᱫᱚ ᱦᱟᱸᱜ ᱩᱱᱟᱹᱜ ᱫᱚ ᱵᱟᱠᱚ ᱵᱮᱵᱷᱟᱨ ᱮᱫᱼᱟ᱾
ᱦᱳᱭ᱾ ᱠᱩᱧ ᱫᱚ ᱱᱮᱛᱟᱨ ᱞᱟᱹᱭ ᱜᱟᱱᱚᱜᱼᱟ ᱡᱮ ᱵᱮᱣᱦᱟᱨ ᱵᱟᱝ ᱞᱮᱠᱟᱜᱮ᱾ ᱡᱮᱦᱮᱛᱩ ᱢᱟᱱᱮ ᱱᱚᱸᱜᱚᱭ ᱥᱟᱢ ᱢᱟᱨᱥᱟᱞ ᱠᱚᱦᱚᱸ ᱠᱚ ᱵᱟᱹᱭᱥᱟᱹᱣ ᱟᱠᱚ ᱠᱟᱱᱟ ᱥᱮ ᱟᱫᱚ ᱠᱩᱧ ᱨᱮᱫᱚ ᱵᱤᱱ ᱵᱟᱲᱟᱭ ᱜᱮᱭᱟ ᱡᱮ ᱵᱟᱞᱛᱤ ᱛᱮ ᱫᱟᱜ ᱨᱟᱠᱟᱵ ᱦᱩᱭᱩᱜᱼᱟ ᱟᱫᱚ ᱞᱟᱹᱭ ᱮᱫᱟᱠᱚ ᱚᱠᱚᱭ ᱩᱱᱟᱹᱜ ᱠᱚᱥᱴᱚᱭᱟ ᱦᱮᱸ ᱥᱮ ᱵᱟᱝ ᱦᱮᱸ ᱛᱚ ᱚᱱᱟ ᱦᱚᱛᱮᱡ ᱵᱟᱠᱚ ᱵᱮᱵᱚᱦᱟᱨ ᱮᱫᱟ᱾ ᱢᱮᱱᱠᱷᱟᱱ ᱱᱮᱛᱟᱨ ᱠᱤᱪᱷᱩ ᱡᱟᱭᱜᱟ ᱫᱚᱞᱤᱧ ᱧᱮᱞ ᱟᱠᱟᱫ ᱜᱮᱭᱟ ᱮᱱᱮ ᱠᱩᱭ ᱥᱟᱞᱟᱜ ᱢᱟᱱᱮ ᱠᱚᱞ ᱨᱮᱱᱟᱜ ᱢᱤᱫ ᱢᱤᱫᱴᱟᱝ ᱠᱟᱱᱮᱠᱥᱮᱱ ᱢᱮᱱᱟᱜᱼᱟ ᱦᱮᱸ ᱟᱨ ᱤᱭᱟᱹ ᱪᱮᱫ ᱠᱚ ᱞᱟᱹᱭᱟ ᱢᱤᱫᱴᱮᱱ ᱢᱚᱴᱚᱨ ᱠᱚ ᱥᱮᱴ ᱠᱟᱜᱼᱟ ᱚᱱᱮ ᱮᱸᱱᱮᱠᱷᱟᱱ ᱫᱚ ᱦᱟᱱᱮ ᱵᱟᱹᱞᱛᱤ ᱛᱮᱫᱚ ᱫᱟᱜ ᱫᱚ ᱵᱟᱝ ᱨᱟᱠᱟᱵ ᱦᱩᱭᱩᱜᱼᱟ ᱢᱮᱱᱠᱷᱟᱱ ᱛᱩᱵᱩ ᱨᱮᱦᱚᱸ ᱪᱮᱫᱟᱜ ᱪᱚ ᱟᱵᱚ ᱦᱚᱲ ᱠᱚᱦᱚᱸ ᱟᱫᱚ ᱵᱟᱵᱚᱱ ᱵᱮᱣᱦᱟᱨᱮᱫᱟ ᱚᱱᱟ ᱫᱚ ᱟᱵᱚᱣᱟᱜ ᱜᱮ ᱵᱷᱩᱞ ᱫᱚ ᱟᱹᱞᱤᱧ ᱫᱚᱞᱤᱧ ᱢᱚᱱᱮᱭᱟ
ᱦᱳᱭ ᱦᱳᱭ ᱡᱚᱛᱷᱟ ᱠᱟᱛᱷᱟ ᱵᱮᱱ ᱞᱟᱹᱭ ᱟᱠᱟᱜᱼᱟ ᱟᱪᱪᱷᱟ ᱜᱚᱝᱠᱮ ᱱᱚ ᱚ ᱱᱟ ᱟᱯᱮᱥᱮᱫ ᱫᱚ ᱥᱮᱨᱢᱟᱟ ᱨᱮ ᱛᱤᱱ ᱡᱚᱠᱷᱚᱡ ᱠᱚ ᱪᱟᱥ ᱜᱮᱭᱟ ᱱᱚᱣᱟ ᱦᱩᱲᱩ ᱠᱚᱫᱚ
ᱱᱤᱭᱟᱹ ᱥᱩᱢᱚᱭ ᱠᱚ ᱪᱟᱥ ᱮᱫᱟ ᱦᱮᱸ ᱥᱮ ᱵᱟᱝ ᱢᱤᱫ ᱫᱷᱟᱣ ᱦᱮᱸ ᱟᱥᱟᱲ ᱵᱚᱸᱜᱟ ᱦᱮᱸ ᱟᱨ ᱟᱨ ᱢᱤᱫ ᱫᱷᱟᱣ ᱫᱚ ᱦᱟᱱᱮ ᱤᱭᱟᱹ ᱥᱚᱢᱚᱭ ᱪᱮᱫ ᱠᱚ ᱞᱟᱹᱭᱟ ᱱᱚᱣᱟ ᱠᱚ ᱚᱱᱮ ᱛᱩᱲᱤ ᱠᱚᱞᱮ ᱱᱤᱭᱟᱹ ᱛᱟᱭᱱᱚᱢ ᱛᱩᱲᱤ ᱠᱚᱞᱮ ᱮᱨᱟᱛᱚ ᱦᱮᱸ ᱥᱮ ᱵᱟᱝ ᱦᱮᱸ ᱚᱱᱟ ᱠᱚ ᱪᱟᱵᱟᱞᱮ ᱮᱱᱠᱷᱟᱱ ᱜᱮ ᱟᱨ ᱢᱤᱫ ᱫᱷᱟᱣ ᱫᱚᱞᱮ ᱪᱟᱥᱟ ᱟ ᱟᱨᱠᱤ
ᱟᱠᱤ ᱟᱯᱮ ᱥᱮᱫ ᱫᱚ ᱫᱟᱜ ᱠᱚᱨᱮᱱᱟᱜ ᱟᱱᱟᱴ ᱫᱚ ᱧᱮᱞ ᱧᱟᱢᱚᱜ ᱜᱮᱭᱟ ᱥᱮ
ᱟᱱᱟᱴ ᱫᱚ ᱟᱹᱰᱤ ᱵᱟᱹᱲᱛᱤ ᱜᱮ ᱟᱱᱟᱴ ᱜᱮᱭᱟ ᱢᱮᱱᱠᱷᱟᱱ ᱱᱚ ᱚ ᱱᱤᱭᱟᱹ ᱡᱟᱦᱟᱸ ᱟᱥᱟᱲ ᱵᱚᱸᱜᱟ ᱡᱟᱦᱟᱸ ᱫᱟᱜᱟᱭ ᱦᱮᱸᱥᱮ ᱵᱟᱝ ᱛᱚ ᱚᱱᱟ ᱫᱚ ᱟᱹᱰᱤ ᱵᱟᱹᱲᱛᱤ ᱜᱮ ᱫᱟᱜᱟᱭ ᱟᱹᱞᱤᱧ ᱫᱚᱞᱤᱧ ᱢᱚᱱᱮ ᱠᱮᱭᱟ ᱡᱩᱫᱤ ᱟᱹᱞᱤᱧ ᱞᱤᱧ ᱮ ᱡᱚᱫᱤᱞᱤᱧ ᱫᱟᱜ ᱠᱚᱞᱤᱧ ᱮᱢ ᱠᱮᱠᱚᱮᱭᱟ ᱦᱮᱸ ᱥᱮ ᱵᱟᱝ ᱦᱮᱸ ᱛᱚ ᱟᱥᱟᱲ ᱵᱚᱸᱜᱟ ᱠᱟᱹᱴᱤᱡ ᱞᱤᱧ ᱮᱢ ᱠᱮᱠᱚᱣᱟ ᱛᱟᱯᱚᱨ ᱡᱟᱦᱟᱸ ᱛᱤᱱᱟᱹᱜ ᱪᱟᱸᱫᱳ ᱠᱚ ᱢᱮᱱᱟᱜᱼᱟ ᱡᱷᱚᱛᱚ ᱪᱟᱸᱫᱳ ᱨᱮᱜᱮ ᱠᱟᱹᱴᱤᱡ ᱠᱚᱢ ᱠᱚᱢ ᱞᱤᱧ ᱮᱢ ᱠᱟᱠᱚᱜᱮᱭᱟ ᱢᱮᱱᱠᱷᱟᱱ ᱮᱢᱚᱱ ᱫᱟᱜ ᱡᱚᱨᱚᱜ ᱠᱟᱱᱟ ᱟᱥᱟᱲ ᱵᱚᱸᱜᱟ ᱨᱮᱜᱮ ᱫᱷᱚᱛᱴᱛᱚ ᱫᱟᱜ ᱧᱩᱨᱩ ᱪᱟᱵᱟᱜ ᱠᱟᱱᱟ ᱛᱚ ᱟᱫᱚ ᱮᱴᱟᱜ ᱪᱟᱸᱫᱚ ᱠᱚᱨᱮ ᱫᱚ ᱚᱱᱠᱟ ᱫᱚ ᱫᱟᱜ ᱫᱚ ᱵᱟᱝ ᱧᱩᱨᱩᱜ ᱠᱟᱱᱟ ᱛᱚ ᱟᱫᱚ ᱚᱱᱟ ᱠᱷᱟᱹᱛᱤᱨ ᱛᱮ ᱮᱴᱟᱜ ᱠᱚᱨᱮ ᱫᱚ ᱫᱟᱜ ᱚᱵᱷᱟᱵ ᱛᱮᱜᱮ ᱟᱫᱚ ᱪᱟᱥ ᱠᱚᱫᱚ ᱚᱝᱠᱟ ᱫᱚ ᱵᱟᱝ ᱦᱩᱭᱩᱜ ᱵᱟᱲᱟᱜ ᱜᱮᱭᱟ ᱚᱱᱠᱟ ᱫᱚ
ᱦᱳᱭ ᱦᱳᱭ‌
ᱟᱨ ᱱᱟᱹᱭ ᱜᱟᱰᱟ ᱠᱚᱦᱚᱸ ᱛᱚ ᱵᱟᱹᱱᱩᱜ ᱛᱟᱞᱮᱭᱟ ᱛᱚ ᱟᱞᱮᱥᱮᱫ ᱫᱚ
ᱦᱳᱭ ᱟᱪᱪᱷᱟ ᱜᱚᱝᱠᱮ ᱢᱤᱫᱴᱟᱝ ᱠᱩᱠᱞᱤ ᱛᱟᱦᱮᱸᱜ ᱠᱟᱱᱟ᱾ ᱟᱨ ᱛᱮᱦᱮᱧ ᱟ ᱜᱚᱴᱟ ᱫᱤᱥᱚᱢ ᱜᱮ ᱦᱟᱸᱜ ᱦᱩᱞ ᱢᱟᱦᱟ ᱠᱚᱫᱚ ᱵᱚᱱ ᱢᱟᱱᱟᱣ ᱜᱮᱭᱟ᱾ ᱛᱟᱦᱞᱮ ᱜᱚᱝᱠᱮ, ᱱᱚᱜᱼᱚᱭ, ᱦᱩᱞ ᱢᱟᱦᱟ ᱛᱚ, ᱜᱚᱴᱟ ᱫᱤᱥᱚᱢ ᱵᱚᱱ, ᱢᱟᱱᱟᱣ ᱜᱮᱭᱟ, ᱛᱮᱦᱮᱧ ᱧᱮᱞᱚᱜ ᱠᱟᱱᱟ ᱾ ᱟᱠ ᱴᱚᱴᱷᱟ ᱨᱮ ᱧᱤᱫᱟᱹ, ᱯᱨᱳᱜᱽᱨᱟᱢ ᱠᱚ, ᱠᱚᱨᱟᱣᱮᱫ ᱠᱟᱱᱟ, ᱟᱨ ᱵᱟᱝ ᱟᱵᱚᱨᱮᱱ ᱛᱤᱨᱞᱟᱹ ᱠᱚ ᱚᱱᱟ ᱟᱻᱨ ᱯᱨᱳᱜᱽᱨᱟᱢ ᱴᱟᱺᱰᱤ ᱨᱮ, ᱦᱟᱺᱰᱤ ᱯᱟᱹᱣᱨᱟᱹ ᱠᱚ, ᱟᱹᱠᱷ ᱟᱹᱠᱷᱨᱤᱧᱮᱫ ᱠᱟᱱᱟ ᱟᱵᱤᱱ ᱱᱚᱣᱟ ᱵᱟᱵᱚᱛ ᱪᱮᱫ ᱵᱮᱱ ᱢᱮᱱᱟ?
ᱟᱞᱤᱧ ᱫᱚᱞᱤᱧ ᱢᱚᱱᱮᱭᱟ ᱡᱮ ᱱᱚᱣᱟ ᱫᱚ ᱵᱚᱸᱜᱟ ᱵᱟᱨᱟᱵᱟᱹᱨᱤ ᱡᱤᱱᱤᱥ ᱠᱟᱱᱟ ᱦᱟᱺᱰᱤ ᱯᱟᱹᱣᱨᱟᱹ ᱫᱚ ᱦᱮᱸ ᱥᱮ ᱵᱟᱝ ᱦᱮᱸ? ᱟᱨ ᱡᱚᱠᱷᱚᱱ ᱜᱤ ᱡᱟᱦᱟᱱᱟᱜ ᱟᱵᱚᱣᱟᱜ ᱵᱚᱸᱜᱟ ᱵᱩᱨᱩ ᱠᱟᱹᱢᱤ ᱠᱚ ᱦᱩᱭᱩᱜ ᱛᱟᱵᱚᱱᱟ ᱦᱮᱸᱥᱮ ᱩᱱᱫᱚ ᱱᱚᱣᱟ ᱦᱟᱺᱰᱤ ᱯᱟᱹᱣᱨᱟᱹ ᱛᱮᱜᱮ ᱵᱚᱱ ᱫᱮᱵᱟ ᱥᱮᱣᱟ ᱠᱚᱣᱟ ᱵᱚᱸᱜᱟ ᱵᱩᱨᱩ ᱠᱳᱦᱟᱸᱜ ᱛᱚ ᱟᱵᱚ ᱫᱚ ᱡᱟᱦᱟᱸ ᱦᱟᱺᱰᱤ ᱯᱟᱹᱣᱨᱟᱹ ᱧᱩ ᱫᱚ ᱵᱟᱹᱲᱤᱡ ᱫᱚ ᱵᱟᱹᱞᱤᱧ ᱞᱟᱹᱭ-ᱟ ᱧᱩ ᱫᱚ ᱞᱟᱹᱠᱛᱤ ᱠᱟᱱᱟ ᱛᱚ ᱵᱚᱸᱜᱟ ᱥᱟᱨᱮᱡ ᱡᱟᱦᱟᱸ ᱛᱤᱱᱟᱹᱜ ᱩᱱᱟᱹᱜ ᱜᱮ, ᱵᱷᱟᱜᱤᱭᱟ ᱦᱮᱸᱥᱮ ᱢᱮᱱᱠᱷᱟᱱ ᱟᱵᱚ ᱡᱟᱦᱟᱸ ᱠᱚ ᱛᱤᱨᱞᱟᱹ ᱠᱚᱠᱚ ᱵᱚᱱ ᱧᱮᱞ ᱵᱟᱲᱟᱭᱮᱫ ᱠᱚᱣᱟ ᱥᱮ, ᱱᱚᱣᱟ ᱯᱚᱨᱚᱵᱽ ᱠᱚᱨᱮ, ᱛᱟᱵᱚᱱ ᱥᱮ, ᱱᱚᱣᱟ ᱦᱩᱞ ᱢᱟᱦᱟ ᱠᱚᱨᱮ, ᱟᱵᱤᱱ ᱡᱮ, ᱦᱮᱛᱩ ᱦᱩᱞ ᱢᱟᱦᱟ, ᱠᱟᱛᱷᱟ ᱵᱤᱱ, ᱞᱟᱹᱭ ᱠᱮᱫᱟ ᱾ ᱛᱚ, ᱟᱫᱚ ᱦᱩᱞ ᱢᱟᱦᱟ, ᱨᱮᱜᱮ ᱞᱤᱧ ᱞᱟᱹᱭ ᱮᱫᱟ, ᱛᱚ, ᱚᱱᱟ ᱫᱚ, ᱟᱠᱷᱨᱤᱧ ᱫᱚ, ᱮᱠᱫᱚᱢ ᱟᱹᱰᱤ ᱜᱮ, ᱵᱟᱹᱲᱤᱡᱼᱟ᱾ ᱛᱚ ᱦᱚᱲ ᱟᱵᱚ ᱧᱮᱞ ᱛᱮᱠᱷᱟᱱ ᱮᱴᱟᱜ ᱠᱚᱨᱮᱱ ᱦᱚᱲ ᱠᱚᱫᱚ ᱪᱮᱫ ᱠᱚ ᱢᱚᱱᱮᱭᱟ ᱞᱟᱹᱭ ᱵᱤᱱ?
ᱦᱳᱭ ᱦᱳᱭ, ᱛᱮᱦᱮᱧ ᱱᱚᱣᱟ, ᱦᱩᱞ ᱢᱟᱦᱟ ᱫᱚ, ᱫᱩᱠᱷ ᱟᱱᱟᱜ, ᱫᱤᱱ ᱠᱟᱱᱟ ᱛᱚ ᱾ ᱟᱫᱚ, ᱱᱚᱣᱟ ᱜᱮ, ᱛᱚ ᱡᱩᱫᱤ? ᱚᱝᱠᱟ ᱧᱤᱫᱟᱹ, ᱚᱨᱠᱮᱥᱴᱨᱟ ᱟᱨ, ‌ ᱵᱟᱝ ᱦᱮᱸ ᱱᱚᱝᱠᱟ ᱵᱚᱱ ᱨᱟᱹᱥᱠᱟᱹ ᱨᱚᱢᱚᱡᱟ ᱛᱟᱞᱦᱮ ᱛᱚ ᱦᱟᱸᱜ ᱱᱚᱣᱟ ᱫᱚ ᱦᱳᱭᱛᱳ ᱵᱷᱟᱜᱮ ᱢᱮᱫ ᱛᱮᱫᱚ ᱦᱟᱸᱜ ᱵᱟᱝ ᱧᱮᱞᱚᱜᱼᱟ᱾ ᱟᱵᱚ, ᱥᱚᱢᱟᱡᱽ ᱞᱟᱹᱜᱤᱫ ᱦᱚᱸ, ᱢᱤᱫᱴᱟᱝ ᱵᱟᱹᱲᱤᱡ ᱚᱨᱥᱚᱝ, ᱯᱟᱲᱟᱣ ᱜᱚᱫᱚᱜ, ᱜᱮᱭᱟ ᱾ ᱟᱫᱚ ᱱᱚᱣᱟ ᱠᱚᱫᱚ ᱦᱟᱸᱜ, ᱮᱠᱟᱞ ᱠᱚᱨᱟᱣ ᱞᱟᱹᱠ ᱛᱤ ᱵᱟᱝ ᱠᱟᱱᱟ, ᱛᱮᱦᱮᱧ ᱟᱵᱚᱨᱮᱱ, ᱵᱤᱨ ᱵᱟᱱᱴᱟ, ᱥᱤᱫᱩ ᱠᱟᱹᱱᱷᱩ ᱟᱨ, ᱵᱟᱝ ᱱᱚᱝᱠᱟᱱ, ᱡᱟᱦᱟᱸ ᱛᱤᱱᱟᱹᱜ ᱠᱚ, ᱛᱟᱦᱮᱸ ᱠᱟᱱ ᱛᱟᱵᱚᱱᱟ ᱾ ᱟᱵᱚ ᱠᱷᱟᱹᱛᱤᱨ, ᱛᱮᱦᱮᱧ, ᱟᱵᱚ ᱠᱚ, ᱯᱷᱩᱨᱜᱟᱹᱞ ᱧᱟᱢ ᱠᱷᱟᱹᱛᱤᱨ, ᱱᱩᱠᱩ ᱛᱮᱦᱮᱧ ᱠᱚ, ᱞᱟᱹᱲᱦᱟᱹᱭ ᱞᱮᱫ ᱛᱟᱦᱮᱸᱜ ᱾ ᱤᱝᱨᱮᱡᱽ ᱠᱚ, ᱥᱟᱢᱟᱝ ᱟᱨ, ᱛᱮᱦᱮᱧ ᱚᱱᱟ ᱠᱷᱟᱹᱛᱤᱨ, ᱱᱚᱝᱠᱟ ᱨᱤᱞᱟᱹ ᱢᱟᱞᱟ ᱟᱨ ᱵᱟᱝ ᱨᱤᱞᱤ ᱵᱤᱞᱤ ᱥᱟᱺᱦᱤᱡ ᱵᱚᱱ, ᱫᱟᱬᱟ ᱵᱟᱲᱟᱭᱟ ᱛᱟᱞᱮ ᱥᱟᱦ ᱵᱟᱵᱩ, ᱫᱟᱲᱟ ᱠᱮᱭᱟ᱾ ᱟᱫᱚ ᱱᱚᱣᱟ ᱫᱩᱠ ᱟᱱᱟᱜ ᱫᱤᱱᱨᱮ ᱥᱮ ᱟᱨ ᱵᱟᱝ ᱵᱤᱯᱞᱚᱯ ᱟᱱᱟᱜ, ᱫᱤᱱ ᱨᱮ, ᱱᱚᱝᱠᱟ ᱡᱩᱫᱤ ᱵᱚᱱ ᱨᱟᱹᱥᱠᱟᱹ ᱨᱚᱢᱚᱡᱟ ᱛᱟᱦᱞᱮ ᱱᱚᱣᱟ ᱫᱚ ᱦᱟᱸᱜ, ᱮᱠᱟᱞ ᱟᱹᱰᱤ ᱵᱟᱹᱲᱤᱡ ᱚᱨᱥᱚᱝ, ᱯᱟᱲᱟᱣ ᱜᱚᱫᱚᱜᱼᱟ ᱾
ᱦᱮᱸ ᱟᱨ ᱛᱟ ᱚᱱᱟ ᱪᱷᱟᱲᱟ ᱦᱚᱸ, ᱟᱨ ᱮ ᱱᱚᱣᱟ ᱫᱚ, ᱥᱟᱹᱨᱤ ᱠᱟᱛᱷᱟ ᱜᱮ ᱠᱟᱱᱟ, ᱦᱩᱞ ᱢᱟᱦᱟ ᱨᱮᱫᱚ, ᱟᱵᱚ ᱫᱚ ᱵᱟᱝ ᱨᱟᱹᱥᱠᱟᱹ ᱞᱮᱠᱷᱟᱱ ᱜᱮ, ᱦᱳᱭ ᱛᱚ ᱵᱷᱟᱹᱜᱮ ᱠᱚᱜᱼᱟ, ᱢᱮᱱᱠᱷᱟᱱ, ᱡᱚᱠᱷᱚᱱ ᱵᱚᱱ, ᱨᱟᱹᱥᱠᱟᱹᱭᱮᱫᱟ ᱮᱴᱟᱜ ᱞᱮᱠᱟ, ᱞᱮᱠᱟᱛᱮ ᱦᱚᱸ ᱵᱚᱱ, ᱨᱟᱹᱥᱠᱟᱹ ᱫᱟᱲᱮ ᱠᱮᱭᱟ, ᱦᱮᱸ ᱥᱮ ᱵᱟᱝ? ᱛᱚ ᱟᱫᱚ, ᱱᱚᱣᱟ ᱦᱟᱺᱰᱤᱯ, ᱯᱟᱹᱣᱨᱟᱹ, ᱛᱟᱯᱚᱨ ᱠᱤᱪᱷᱩ ᱠᱤᱪᱷᱩ, ᱴᱚᱴᱷᱟᱨᱮ, ᱧᱮᱞᱚᱜ ᱜᱮᱭᱟ, ᱡᱮ, ᱦᱩᱞ ᱢᱟᱦᱟ ᱨᱮᱦᱚᱸ, ᱯᱳᱜᱽᱨᱟᱢ ᱠᱚ ᱫᱚᱦᱚᱭ ᱜᱮᱭᱟ᱾ ᱛᱚ, ᱱᱚᱣᱟ ᱦᱚᱸ, ᱟᱹᱞᱤᱧ ᱫᱚ, ᱮᱠᱫᱚᱢ ᱵᱟᱹᱞᱤᱧ ᱠᱩᱥᱤᱭᱟᱜ ᱜᱮᱭᱟ ᱾ ᱦᱮᱸ, ᱡᱩᱫᱤ ᱯᱚᱨᱚᱵᱽ ᱦᱩᱭ ᱠᱚᱜ, ᱛᱟᱵᱚᱱ ᱠᱮᱭᱟ, ᱛᱟᱞᱦᱮ ᱢᱟᱱᱟᱣ ᱜᱟᱱ ᱠᱚᱜ-ᱟ, ᱢᱮᱱᱠᱷᱟᱱ ᱱᱚᱣᱟ ᱫᱚ, ᱯᱚᱨᱚᱵᱽ ᱫᱚ ᱵᱟᱝ ᱠᱟᱱ ᱛᱟᱵᱚᱱᱟ, ᱥᱮ, ᱟᱹᱰᱤ ᱫᱩᱠ ᱨᱮᱱᱟᱜ, ᱫᱤᱱ ᱠᱟᱱᱟ ᱾ ᱦᱮᱸ ᱥᱮ ᱵᱟᱝ ᱜᱚᱝᱠᱮ?
ᱦᱳᱭ ᱦᱳᱭ ᱾ ᱱᱚᱣᱟ ᱫᱚ ᱮᱠᱷᱟᱞ ᱥᱟᱹᱨᱤ ᱠᱟᱛᱷᱟ ᱵᱮᱱ ᱢᱮᱱ ᱟᱠᱟᱜᱼᱟ᱾ ᱟᱫᱚ ᱛᱮᱦᱮᱧ ᱩᱭᱦᱟᱹᱨ ᱨᱮᱱᱟᱜ ᱫᱤᱱ ᱱᱚᱝᱠᱟ ᱵᱚᱱ, ᱨᱟᱹᱥᱠᱟᱹ ᱨᱚᱢᱚᱡᱟ, ᱱᱚᱣᱟ ᱫᱚ ᱦᱟᱸᱜ, ᱦᱮᱸᱪᱮ ᱾ ᱵᱷᱟᱹᱜᱤ ᱢᱮᱫ ᱛᱮᱫᱚ, ᱵᱟᱝ ᱧᱮᱞᱚᱜᱼᱟ ᱾ ᱟᱪᱪᱷᱟ! ᱜᱚᱢᱠᱮ, ᱟᱨ ᱢᱤᱫᱴᱟᱝ ᱠᱩᱠᱞᱤ? ᱦᱚ-ᱚᱭ ᱛᱮᱦᱮᱧ ᱟᱵᱚ ᱟᱛᱩ ᱨᱮ, ᱟᱵᱚ ᱥᱟᱱᱛᱟᱲ ᱟᱛᱩ ᱨᱮ ᱧᱮᱞᱚᱜ ᱠᱟᱱᱟ ᱵᱟᱹᱲᱛᱤ ᱠᱟᱭᱛᱮ ᱱᱚᱝᱠᱟ ᱡᱩᱣᱟᱹᱱ ᱠᱚ, ᱦᱮᱸ ᱟᱨ ᱵᱟᱝ ᱛᱤᱨᱞᱟᱹ ᱦᱚᱯᱚᱱ ᱠᱚ ᱱᱚᱝᱠᱟ ᱠᱚᱢ ᱩᱢᱮᱨ ᱨᱮᱠᱚ ᱡᱟᱶᱟᱭᱮᱫ ᱠᱚᱣᱟ ᱟᱨ ᱵᱟᱝ ᱠᱚᱲᱟ ᱜᱤᱫᱽᱨᱟᱹ ᱠᱚᱦᱚᱸ ᱚᱱᱠᱟ ᱠᱚᱢ ᱩᱢᱮᱨ ᱨᱮ ᱦᱟᱸᱜ ᱠᱚ ᱟᱹᱜᱩᱭᱮᱫ ᱠᱚᱣᱟ ᱟᱫᱚ ᱱᱚᱣᱟ ᱵᱟᱵᱚᱛ ᱟᱵᱮᱱ ᱪᱮᱫ ᱵᱮᱱ ᱞᱟᱹᱭ ᱪᱮᱫ
ᱛᱚ ᱟᱹᱞᱤᱧ ᱫᱚ ᱱᱚᱣᱟ ᱫᱚ ᱞᱮᱭ ᱛᱮᱱᱟᱜ ᱫᱚ ᱪᱮᱫ ᱦᱚᱸ ᱵᱟᱹᱱᱩᱜ ᱛᱟᱹᱞᱤᱧᱟ ᱥᱟᱹᱨᱤ ᱠᱟᱛᱷᱟ ᱪᱮᱫᱟᱜ ᱵᱟᱝᱢᱟ ᱟᱠᱚ ᱦᱚᱭᱛᱳ ᱠᱚ ᱡᱟᱦᱟᱱᱟᱜ ᱠᱚ ᱵᱩᱡᱷᱟᱹᱣ ᱠᱟᱫᱟ ᱚᱱᱟ ᱠᱷᱟᱹᱛᱤᱨ ᱛᱮ ᱮ ᱠᱚᱢ ᱩᱢᱮᱨ ᱨᱮᱜᱮ ᱵᱟᱹᱦᱩ ᱡᱟᱶᱟᱭᱚᱜ ᱠᱟᱱᱟ ᱠᱚ ᱦᱮᱸ ᱥᱮ ᱵᱟᱝᱟ ᱛᱚ ᱱᱤᱛᱚᱜ ᱱᱟᱦᱚᱭ ᱵᱟᱠᱚ ᱵᱩᱡᱷᱟᱹᱣ ᱮᱫᱟ ᱛᱚ ᱦᱟᱯᱮᱱ ᱫᱤᱱ ᱫᱚᱠᱚ ᱵᱩᱡᱷᱟᱹᱣ ᱜᱮᱭᱟ ᱡᱮ ᱠᱚᱢ ᱩᱢᱮᱨ ᱨᱮ ᱵᱟᱯᱞᱟ ᱠᱟᱛᱮᱫ ᱪᱮᱫ ᱦᱩᱭᱩᱜᱼᱟ ᱦᱮᱸ ᱢᱤᱫᱴᱮᱱ ᱟᱵᱚ ᱦᱚᱲᱢᱚ ᱨᱮᱱᱟᱜ ᱢᱤᱫᱴᱮᱱ ᱥᱚᱢᱚᱥᱥᱟ ᱫᱚ ᱧᱮᱞᱚᱜ ᱜᱮᱭᱟ ᱚᱱᱟ ᱫᱚ ᱯᱳᱭᱞᱟᱹ ᱠᱟᱛᱷᱟ ᱡᱮ ᱠᱚᱢ ᱩᱢᱮᱨ ᱨᱮᱵᱚᱱ ᱵᱟᱯᱞᱟᱭᱮᱱᱟ ᱦᱮᱸᱥᱮ ᱛᱚ ᱜᱤᱫᱽᱨᱟᱹ ᱯᱤᱫᱽᱨᱟᱹ ᱠᱚ, ᱦᱩᱭ ᱞᱮᱠᱷᱟᱱ, ᱚᱱᱟ ᱫᱚ ᱟᱹᱰᱤ, ᱢᱟᱨᱟᱝ ᱢᱤᱫᱴᱟᱝ, ᱥᱚᱢᱚᱥᱥᱟ ᱮᱢᱚᱜᱼᱟᱭ, ᱱᱤᱛᱚᱜ ᱵᱟᱝ ᱮᱢᱚᱜ, ᱨᱮᱦᱚᱸᱭ ᱦᱟᱸᱜ ᱯᱮᱱ ᱫᱤᱱ ᱨᱮᱫᱚ, ᱮᱢᱚᱜ ᱜᱮᱭᱟᱭ, ᱛᱚ, ᱚᱱᱟ ᱥᱟᱶ ᱥᱟᱶᱛᱮ, ᱟᱵᱚ ᱱᱚᱜᱼᱚᱭ ᱠᱚᱢ, ᱩᱢᱮᱨ ᱨᱮᱵᱚᱱ ᱵᱟᱯ ᱵᱟᱯᱞᱟᱜ ᱠᱟᱱᱟᱭ ᱦᱮᱸᱥᱮ ᱛᱚ ᱟᱫᱚ ᱡᱟᱦᱟᱸ ᱠᱟᱹᱢᱤ ᱠᱟᱡ ᱛᱚ ᱟᱫᱚ ᱚᱱᱠᱟ ᱫᱚ ᱵᱟᱵᱚᱱ ᱵᱟᱲᱟᱭ ᱠᱷᱟᱱ ᱫᱚᱥᱮ ᱢᱟᱱᱮ ᱥᱚᱝᱥᱟᱨ ᱨᱮ ᱠᱟᱹᱣᱰᱤ ᱦᱚᱸ ᱵᱟᱵᱚᱱ ᱨᱚᱡᱽᱠᱟᱨ ᱫᱟᱲᱮᱭᱟᱜ ᱠᱟᱱᱟ ᱦᱮᱸ ᱥᱮ ᱡᱟᱦᱟᱸ ᱠᱷᱟᱹᱛᱤᱨ ᱛᱮ ᱟᱵᱚ ᱥᱚᱝᱥᱟᱨ ᱨᱮ ᱟᱹᱰᱤ ᱢᱟᱨᱟᱝ ᱠᱷᱟᱹᱯᱟᱹᱨᱤ ᱠᱚ ᱦᱚᱭ ᱟᱵᱚᱱ ᱠᱟᱱᱟ ᱛᱚ ᱟᱨ ᱥᱚᱝᱥᱟᱨ ᱦᱚᱸ ᱵᱮᱥᱤ ᱫᱤᱱ ᱫᱚ ᱵᱟᱝ ᱴᱮᱠᱟᱜ ᱠᱟᱱᱟ ᱱᱚᱣᱟ ᱠᱷᱟᱹᱛᱤᱨ ᱛᱮᱜᱮ ᱛᱚ ᱚᱱᱟ ᱠᱷᱟᱹᱛᱤᱨ ᱞᱟᱹᱭᱫᱟᱹᱧ ᱡᱮ ᱠᱚᱢ ᱩᱢᱮᱨ ᱨᱮ ᱵᱟᱝ ᱵᱟᱯᱞᱟ ᱠᱟᱛᱮᱜ ᱠᱟᱹᱴᱤᱡ ᱵᱩᱡ ᱵᱟᱲᱟ ᱠᱟᱛᱮᱫ ᱛᱮ ᱩᱢᱮᱨ ᱦᱩᱭ ᱠᱟᱛᱮᱫ ᱜᱮ ᱵᱟᱯᱞᱟ ᱫᱚ ᱵᱩᱜᱤ ᱜᱮᱭᱟ ᱟᱫᱚ ᱟᱹᱵᱤᱱ ᱪᱮᱫ ᱞᱮᱠᱟ ᱵᱤᱱ ᱢᱚᱱᱮᱭ ᱟᱠᱟᱫ ᱠᱷᱟᱡ ᱟᱹᱵᱤᱱ ᱞᱮᱠᱟᱛᱮ ᱞᱟᱹᱭ ᱵᱮᱱ ᱦᱟᱜ
ᱱᱚᱣᱟ ᱫᱚ ᱦᱟᱸᱜ ᱮᱠᱟᱞ ᱡᱚᱛᱷᱟᱛ ᱠᱟᱛᱷᱟ ᱵᱮᱱ ᱢᱮᱱ ᱟᱠᱟᱫᱼᱟ ᱟᱹᱞᱤᱧᱟᱜ ᱦᱩᱫᱤᱥ ᱛᱮᱦᱚᱸ ᱱᱚᱜᱼᱚ ᱱᱟ ᱜᱮ ᱞᱟᱹᱭᱟ ᱛᱟᱦᱮᱱ ᱫᱚ ᱛᱟᱦᱮᱱ ᱠᱩᱲᱤ ᱜᱤᱫᱽᱨᱟᱹ ᱠᱚ ᱛᱟᱦᱮᱱ ᱱᱚᱜᱼᱚᱭ ᱧᱮᱞᱚᱜ ᱠᱟᱱᱟ ᱟᱭᱢᱟ ᱜᱟᱱ ᱥᱚᱨᱠᱟᱨ ᱯᱟᱦᱴᱟ ᱠᱷᱚᱱ ᱱᱚᱝᱠᱟ ᱜᱚᱲᱚ ᱠᱚ ᱧᱟᱢᱚᱜ ᱠᱟᱱᱟ ᱟᱫᱚ ᱢᱚᱱᱮ ᱦᱩᱭᱩᱜ ᱠᱚᱣᱟ ᱡᱮ ᱛᱤᱨᱞᱟᱹ ᱠᱚᱦᱚᱸ ᱱᱚᱝᱠᱟ ᱥᱮᱪᱮᱫ ᱰᱟᱦᱟᱨ ᱛᱮ ᱮᱠᱟᱞ ᱞᱟᱦᱟᱱᱛᱤ ᱞᱟᱹᱠᱛᱤ ᱠᱟᱱᱟ᱾ ᱦᱮᱸ ᱪᱮᱛᱟᱱ ᱴᱷᱟᱣ ᱨᱮ ᱱᱚᱝᱠᱟ ᱫᱟᱣ ᱠᱚ ᱦᱟᱢᱮᱴ ᱫᱟᱲᱮᱜᱼᱟ, ᱛᱮᱦᱮᱧ ᱠᱚᱢ ᱩᱢᱮᱨ ᱨᱮ ᱡᱟᱶᱟᱭ ᱠᱟᱛᱮᱫ ᱦᱚᱲ ᱚᱲᱟᱜ ᱨᱮ ᱦᱟᱸᱜ ᱛᱟᱦᱮᱧ ᱩᱱᱤ ᱠᱟᱹᱢᱤ ᱫᱟᱲᱮᱜᱼᱟᱭ ᱥᱮ ᱵᱟᱝ? ᱱᱚᱣᱟ ᱫᱚ ᱦᱟᱸᱜ ᱟᱵᱚ ᱫᱚ ᱦᱟᱸᱜ ᱵᱟᱵᱚᱱ ᱵᱟᱲᱟᱭᱟ ᱛᱚ ᱟᱨ ᱱᱚᱠᱟ ᱦᱚᱸ ᱦᱚᱝᱠᱟ ᱠᱚᱲᱟ ᱜᱤᱫᱽᱨᱟᱹ ᱠᱚᱦᱚᱸ ᱟᱠᱚ ᱛᱮᱠᱚ ᱟᱜᱩ ᱡᱚᱝ ᱠᱟᱱᱟ, ᱟᱨ ᱧᱮᱞ ᱚᱱᱟ ᱦᱚᱸ ᱵᱟᱭ ᱠᱟᱹᱢᱤᱭᱮᱜ ᱠᱟᱱᱟ ᱟᱨ ᱵᱟᱝ ᱮ ᱧᱩ ᱯᱟᱹᱣᱨᱟᱹ ᱧᱩ ᱦᱟᱺᱰᱤ ᱨᱮᱜᱮ ᱡᱚᱵᱮᱜ ᱠᱟᱱᱟᱭ ᱦᱮᱸ᱾ ᱟᱫᱚ ᱱᱚᱣᱟ ᱟᱨ ᱠᱟᱱᱟ ᱟᱭᱳᱼᱵᱟᱵᱟ ᱪᱮᱛᱟᱱ ᱱᱚᱝᱠᱟ ᱠᱷᱟᱹᱯᱟᱹᱨᱤ ᱛᱮᱦᱮᱧ ᱟᱭᱳᱼᱵᱟᱵᱟ ᱠᱚ ᱥᱚᱪᱮᱛᱚᱱ ᱠᱚ ᱛᱟᱦᱮᱸ ᱞᱮᱱᱠᱷᱟᱱ ᱦᱚᱭᱛᱳ ᱱᱩᱠᱩ ᱜᱤᱫᱽᱨᱟᱹ ᱦᱟᱸᱜ ᱱᱚᱝᱠᱟ ᱫᱚ ᱦᱟᱸᱜ ᱵᱟᱠᱚ ᱠᱟᱹᱢᱤ ᱠᱮᱭᱟ ᱦᱚᱭᱛᱳ ᱱᱟᱯᱟᱭ ᱰᱟᱦᱟᱨ ᱨᱮᱜᱮ ᱠᱚ ᱪᱟᱞᱟᱣ ᱠᱚᱜᱼᱟ᱾ ᱟᱞᱤᱧᱟᱜ ᱢᱚᱱᱮ ᱛᱮ ᱜᱚᱝᱠᱮ ᱱᱚᱣᱟᱧ ᱞᱟᱹᱭᱟ᱾
ᱦᱳᱭ ᱜᱚᱝᱠᱮ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱟᱫᱟ᱾ ᱛᱚ ᱟᱭᱤᱭᱟᱹ ᱱᱚᱜ -ᱚᱭ ᱠᱚᱢ ᱵᱚᱭᱮᱥ ᱨᱮ ᱟᱵᱤᱱ ᱡᱟᱦᱟᱸ ᱠᱟᱛᱷᱟ ᱵᱤᱱ ᱞᱟᱹᱭ ᱠᱮᱫᱟ ᱡᱮ ᱟᱨᱚ ᱯᱟᱹᱣᱨᱟᱹ ᱦᱟᱺᱰᱤ ᱠᱚ ᱧᱩᱭᱮᱫᱟ ᱱᱚᱣᱟ ᱫᱚ ᱟ ᱦᱚᱲᱢᱚᱨᱮ ᱥᱟᱹᱨᱤᱜᱮ ᱟᱹᱰᱤ ᱢᱟᱨᱟᱝ ᱤᱯᱷᱮᱠᱴ ᱮ ᱮᱢᱚᱜ ᱠᱟᱱ ᱜᱮᱭᱟ ᱦᱮᱸ ᱥᱮ ᱵᱟᱝ ᱛᱚ ᱟᱨ ᱥᱚᱝᱥᱟᱨ ᱡᱤᱭᱚᱱ ᱦᱚᱸ ᱟᱹᱰᱤ ᱮᱴᱟᱜ ᱜᱮ ᱵᱟᱹᱲᱤᱡ ᱰᱟᱦᱟᱨ ᱛᱮ ᱤᱫᱤᱭᱫᱟᱭ ᱛᱚ ᱚ ᱟᱹᱵᱤᱱᱟᱜ ᱠᱟᱛᱷᱟ ᱜᱮ ᱟᱹᱞᱤᱧ ᱫᱚᱞᱤᱧ ᱮᱸ ᱢᱟᱱᱟᱣ ᱵᱟᱛᱟᱣ ᱠᱮᱫᱟ ᱱᱚᱰᱮ ᱫᱚ᱾ ᱟᱫᱚ ᱱᱚᱣᱟ ᱱᱤᱭᱟᱹ ᱫᱚ ᱟᱫᱚ ᱦᱳᱭᱛᱚ ᱵᱟᱹᱞᱤᱧ ᱞᱟᱹᱭᱟ᱾
ᱟᱪᱪᱷᱟ ᱜᱚᱝᱠᱮ ᱛᱚ ᱦᱚᱸ ᱤᱫᱤᱜ ᱠᱟᱱᱟ ᱟᱨᱦᱚᱸ ᱞᱟᱝ ᱨᱚᱯᱚᱲᱟ ᱱᱚᱝᱠᱟ ᱜᱮ ᱦᱟᱸᱜ ᱦᱳᱭ᱾
ᱦᱮᱸ ᱦᱮᱸ ᱛᱟᱭᱱᱚᱢ ᱫᱷᱟᱨᱮ ᱨᱚᱯᱚᱲ ᱦᱩᱭᱩᱜᱼᱟ ᱱᱤᱛ ᱦᱟᱹᱵᱤᱡ ᱫᱚ ᱛᱟᱞᱦᱮ ᱡᱚᱦᱟᱨ ᱜᱮ ᱜᱚᱝᱠᱮ᱾
ᱦᱳᱭ ᱡᱚᱦᱟᱨ